ᱡᱚᱦᱟᱨ ᱜᱮ ᱜᱚᱝᱠᱮ᱾
ᱦᱩᱸ ᱡᱚᱦᱟᱨ ᱜᱮ᱾
ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱜ ᱮᱢ ᱪᱤᱠᱟᱭᱟ ᱱᱚᱜ-ᱚᱭ ᱤᱭᱟᱹ ᱠᱚ ᱱᱟᱦᱮᱞ ᱥᱤ ᱥᱮᱱ ᱦᱩᱭ ᱠᱟᱱ ᱛᱟᱦᱮᱱᱟ ᱨᱩᱲᱟᱭ ᱦᱮᱡ ᱦᱩᱭ ᱠᱟᱱᱟᱧ ᱱᱤᱛᱚᱜ ᱫᱚ ᱟᱨ ᱡᱤᱨᱟᱹᱣ ᱵᱟᱲᱟ ᱦᱩᱭ ᱠᱟᱱᱟ᱾ ᱟᱢᱜᱮ?
ᱪᱮᱫ ᱦᱚᱸ ᱵᱟᱝ ᱱᱚᱜᱼᱚᱭ ᱚᱲᱟᱜ ᱠᱚᱨᱮ ᱜᱮ ᱢᱮᱱᱟᱜ ᱞᱮᱭᱟ᱾
ᱚ, ᱟᱨ ᱠᱟᱹᱢᱤ ᱠᱚᱫᱚ ᱵᱟᱹᱱᱩᱜᱼᱟ?
ᱠᱟᱹᱢᱤ ᱠᱚᱫᱚ ᱦᱚᱸᱜᱼᱚᱭ ᱛᱚᱞᱟ ᱠᱚ ᱱᱮᱜ-ᱮ ᱦᱟᱨᱟᱣ ᱠᱟᱱᱟ ᱟᱫᱚ ᱠᱚᱴᱟ ᱫᱤᱱ ᱯᱚᱨᱮ ᱦᱮᱸᱜ ᱠᱟᱱ ᱫᱟᱜ ᱠᱚ ᱰᱷᱮᱨ ᱧᱚᱜᱼᱮ ᱡᱟᱹᱲᱤ ᱞᱮᱠᱟᱱ ᱢᱟ ᱤᱭᱟᱹ ᱦᱩᱭᱩᱜᱼᱟ᱾ ᱞᱚᱥᱚᱫ ᱵᱟᱲᱟᱭ ᱦᱩᱭᱩᱜᱼᱟ ᱠᱷᱮᱛ ᱠᱚ᱾
ᱟᱣᱻ᱾
ᱛᱟᱦᱚᱞᱮ ᱪᱮᱫ ᱚᱱᱛᱮ ᱛᱚᱞᱟ ᱠᱚ ᱦᱟᱨᱟᱣ ᱠᱟᱱ ᱛᱟᱯᱮᱭᱟ ᱥᱮ ᱵᱟᱝ?
ᱦ ᱦᱮᱸ ᱦᱟᱨᱟᱣ ᱠᱟᱱᱟ ᱫᱚᱢᱮ ᱫᱚ ᱟᱹᱣᱨᱤ ᱦᱟᱨᱟᱜᱼᱟ, ᱟᱨ-ᱟᱨ ᱠᱤᱪᱷᱩ ᱫᱤᱱ ᱠᱷᱟᱱ ᱥᱮᱫ ᱜᱮ ᱦᱟᱨᱟ ᱯᱩᱨᱟᱹᱜᱼᱟ ᱦᱟᱸᱜ᱾ ᱟᱯᱮ ᱠᱚᱣᱟᱜ ᱜᱮ?
ᱟᱞᱮ ᱠᱚᱣᱟᱜ ᱫᱚ ᱟᱹᱣᱨᱤᱭᱟᱜᱼᱟ᱾ ᱫᱚᱢᱮ ᱞᱟᱦᱟ ᱵᱟᱭ ᱫᱟᱜ ᱟᱠᱟᱫᱟ ᱱᱚᱜ-ᱚᱭ ᱠᱚᱴᱟ ᱫᱤᱱ ᱢᱟᱲᱟᱝ ᱪᱟᱨᱟ ᱜᱤᱰᱤ ᱦᱳᱭ ᱠᱟᱱᱟ᱾
ᱟ᱾
ᱟᱨ ᱦᱚᱸᱜ-ᱚᱭ ᱛᱚ ᱯᱚᱨᱚᱵᱽ ᱢᱟᱛᱚ ᱦᱳᱭᱱᱟ᱾ ᱯᱚᱨᱚᱵᱽ ᱡᱚᱢ ᱠᱟᱛᱮ ᱜᱮ, ᱛᱟᱦᱚᱞᱮ ᱨᱚᱦᱚᱭ ᱫᱚᱯᱮ ᱟᱬᱜᱳᱱᱟ ᱥᱮ ᱪᱮᱫ ᱞᱮᱠᱟ?
ᱦᱳᱭ ᱯᱚᱨᱚᱵᱽ ᱡᱚᱢ ᱠᱟᱛᱮ ᱜᱮ, ᱟᱬᱜᱚ ᱦᱳᱭᱳᱜᱼᱟ᱾ ᱡᱚᱢ ᱵᱟᱲᱟ ᱠᱚᱛᱚ, ᱦᱳᱭᱳᱜ ᱠᱟᱱᱟ ᱜᱟ-ᱜᱟᱯ ᱜᱟᱯᱟ ᱢᱮᱭᱟᱝ ᱠᱷᱚᱡ ᱜᱮ, ᱦᱟᱸᱜ ᱫᱷᱩᱨᱟᱹᱜ ᱦᱳᱭᱳᱜᱼᱟ᱾
ᱦᱩ, ᱟᱪᱪᱷᱟ᱾
ᱟᱯᱮ ᱫᱚ?
ᱟᱞᱮ ᱦᱚᱸ, ᱠᱟᱹᱴᱤᱡ ᱛᱟᱭᱚᱢ ᱧᱚᱜᱚᱜ ᱛᱟᱞᱮᱭᱟ, ᱟᱹᱣᱨᱤᱭᱟᱜᱼᱟ ᱛᱚ᱾
ᱚᱸ᱾
ᱛᱟᱦᱚᱞᱮ ᱯᱚᱨᱚᱵᱽ ᱠᱚ, ᱟᱠᱟᱮ ᱞᱮᱠᱟ ᱢᱟᱱᱟᱣ ᱦᱳᱭᱳᱜ ᱠᱟᱱᱟ?
ᱯᱚᱨᱚᱵᱽ ᱠᱚ ᱢᱟᱱᱟᱣ ᱦᱳᱭᱳᱜ ᱠᱟᱱᱟ, ᱫᱚᱢᱮ ᱨᱟᱹᱥᱠᱟᱹ ᱜᱮ, ᱟᱫᱚ ᱵᱟᱲᱟᱭ ᱜᱮᱭᱟᱢ ᱛᱚ, ᱥᱟᱱᱟᱲ ᱠᱚᱣᱟᱜ ᱫᱚ ᱥᱩ ᱥᱩᱠᱨᱤ ᱡᱮᱞ, ᱟᱨ ᱦᱟᱺᱰᱤ ᱯᱟᱹᱣᱨᱟᱹ᱾ ᱦᱩᱸ, ᱟᱯᱮ ᱜᱮ ᱪᱮᱫ ᱞᱮᱠᱟ ᱯᱮ, ᱢᱟᱱᱟᱣ ᱫᱟ?
ᱟᱞᱮᱥᱮᱫ ᱦᱚᱸ ᱢᱟᱱᱟᱣᱮᱫ ᱜᱮᱭᱟ, ᱚᱱᱠᱟ ᱫᱚ ᱵᱟᱝ ᱨᱮᱦᱚᱸ ᱠᱚᱢ ᱥᱚᱢ ᱫᱚ᱾
ᱚ, ᱚ᱾ ᱦᱮᱸ᱾ ᱛᱟᱦᱚᱞᱮ, ᱟᱨ ᱪᱤᱫ ᱠᱚ ᱪᱮᱠᱟᱹ ᱵᱟᱲᱟ, ᱦᱳᱭᱳᱜ ᱠᱟᱱᱟ?
ᱪᱤᱠᱟ ᱫᱚ ᱟᱫᱚ ᱪᱮᱫ ᱦᱚᱸ ᱵᱟᱝ, ᱦᱚᱸᱜ-ᱚᱭ ᱢᱟᱡᱮ, ᱢᱟᱡᱮ ᱠᱟᱹᱴᱤᱡ ᱠᱟᱹᱴᱤᱡ-ᱮ ᱫᱟᱜᱮ-ᱟ, ᱚᱲᱟᱜ ᱠᱚᱨᱮ ᱜᱮ ᱛᱟᱦᱮᱸ ᱦᱳᱭᱳᱜ ᱠᱟᱱᱟ᱾
ᱚᱸ ᱟᱜᱲᱜ ᱠᱚᱨᱮ ᱜᱮ᱾
ᱟᱞᱮ ᱥᱮᱫ ᱢᱟ ᱫᱟᱜ ᱢᱟᱭ ᱫᱟᱜ ᱮᱜ᱾
ᱚᱱᱠᱟ ᱜᱮ ᱪᱤᱠᱟᱹᱭᱟᱢ ᱵᱟᱭ ᱫᱟᱜ ᱡᱟᱹᱲᱤ ᱞᱮᱠᱷᱟᱱ᱾
ᱟᱨ ᱛᱟᱦᱚᱞᱮ ᱚᱱᱛᱮ ᱨᱮ᱾
ᱦᱮ ᱪᱮᱫ ᱮᱢ ᱞᱟᱹᱭ ᱫᱟ?
ᱦᱮᱞᱳ ᱨᱚᱲ ᱟᱡᱚᱢᱚᱜ ᱠᱟᱱ ᱛᱟᱞᱮᱭᱟ ᱥᱮ ᱵᱟᱝ?
ᱦᱮ ᱟᱡᱚᱢ ᱫᱚ ᱟᱡᱚᱢᱚᱜ ᱠᱟᱱ ᱜᱮᱭᱟ᱾
ᱦᱮᱸ
ᱛᱟᱦᱞᱮ ᱚᱱᱛᱮ ᱯᱚᱨᱚᱵᱽ ᱪᱮᱫ ᱠᱚᱯᱮ ᱢᱟᱱᱟᱣ ᱜᱮᱭᱟ ᱚᱱᱠᱟᱱᱟᱜ ᱯᱚᱨᱚᱵᱽ ᱠᱚ ᱢᱮᱱᱟᱜᱼᱟ?
ᱟᱞᱮ ᱯᱚᱨᱚᱵᱽ ᱠᱚᱫᱚ ᱡᱚᱛᱚ ᱜᱮᱞᱮ ᱢᱟᱱᱟᱣᱟ ᱡᱟᱦᱟᱸ ᱛᱤᱱᱟᱹᱜ ᱢᱮᱱᱟᱜ ᱢᱮᱱᱟᱜ ᱠᱟᱫᱟ ᱟᱵᱚᱣᱟᱜ᱾ ᱥᱟᱶᱛᱟ ᱨᱮᱱᱟᱜ ᱢᱟᱱᱮ ᱚᱱᱟ ᱠᱚ ᱵᱟᱦᱟ ᱥᱚᱨᱦᱟᱭ
ᱟᱪᱪᱷᱟ ᱟᱨ ᱥᱮᱨᱣᱟ ᱨᱮᱭᱟᱜ ᱠᱟᱹᱢᱤ ᱠᱚ? ᱟᱞᱮᱥᱮᱫ ᱦᱚᱸ ᱡᱷᱚᱛᱚ ᱜᱮ ᱯᱚᱨᱚᱵᱽ ᱚᱱᱠᱟ ᱢᱟᱱᱟᱣ ᱜᱮᱭᱟ᱾
ᱚ, ᱟᱨ ᱫᱤᱭᱟᱹ ᱯᱚ ᱚᱠᱟᱴᱟᱜ ᱯᱚᱨᱚᱵᱽ ᱪᱮᱫ ᱞᱮᱠᱟ ᱛᱤᱥ ᱯᱮ ᱢᱟᱱᱟᱣᱟ ᱪᱮᱫ ᱞᱮᱠᱟ ᱯᱮ ᱢᱟᱱᱟᱣᱟ?
ᱢᱟᱱᱟᱣᱞᱮ ᱤᱭᱟᱹ ᱯᱚᱨᱚᱵᱽ ᱠᱚ ᱵᱚᱞᱛᱮ ᱫᱚᱼᱼ ᱢᱟᱨᱟᱝ ᱧᱚᱜ ᱫᱚ ᱦᱮᱱᱟᱜ ᱟᱠᱟᱫ ᱛᱟᱞᱮᱭᱟ ᱵᱟᱦᱟ ᱯᱚᱨᱚᱵᱽ ᱥᱚᱨᱦᱟᱭ ᱯᱚᱨᱚᱵᱽ ᱢᱮᱱᱟᱜ ᱟᱠᱟᱫ ᱛᱟᱞᱮᱭᱟ᱾ ᱤᱱᱟᱹᱜ ᱚᱱᱟ ᱠᱤᱱ ᱜᱮ ᱫᱚ ᱢᱟᱨᱟᱝ ᱧᱚᱜ ᱢᱮᱱᱟ ᱵᱟᱠᱤᱭᱟᱜ ᱫᱚ ᱠᱟᱹᱴᱤᱡ ᱠᱟᱹᱴᱤᱡ ᱧᱚᱜ ᱜᱮᱭᱟ ᱚᱱᱟ ᱠᱚᱫᱚ᱾
ᱦᱮᱸ,
ᱦᱩᱸ,
ᱟᱸᱫᱮ ᱯᱚᱨ ᱥᱚᱨᱦᱟᱭ ᱠᱚᱫᱚ ᱛᱚ᱾ ᱦᱩᱜ ᱪᱮᱫ ᱞᱮᱠᱟ ᱯᱮ ᱢᱟᱱᱟᱣᱟ ᱪᱮᱫ ᱞᱮᱠᱟ ᱛᱤᱱᱟᱹᱜ ᱢᱟᱦᱟ ᱨᱮᱱᱟᱜ
ᱚᱱᱠᱟ ᱥᱚᱨᱦᱟᱭ ᱠᱚᱢᱟ ᱫᱚ ᱢᱚᱬᱮ ᱫᱤᱱ ᱨᱮᱭᱟᱜ ᱜᱚᱴᱟ ᱦᱮᱱᱟᱜ-ᱟ᱾ ᱚᱱᱠᱟᱜᱮ ᱢᱚᱬᱮ ᱫᱤᱱ ᱨᱮᱭᱟᱜ ᱠᱚ ᱢᱟᱱᱟᱣᱟ᱾ ᱢᱚᱬᱮ ᱫᱤᱱ ᱜᱮ ᱢᱟᱱᱟᱣ ᱫᱟ ᱠᱚᱢ ᱠᱚᱢ ᱚᱱᱠᱟ᱾ ᱞᱟᱦᱟᱛᱮ ᱞᱮᱠᱟ ᱫᱚ ᱦᱳᱭᱛᱳ ᱵᱟᱝ ᱦᱩᱭᱩᱜ ᱠᱟᱱᱟ᱾
ᱮ ᱱᱟᱯᱟᱭ ᱜᱮᱭᱟ᱾
ᱟᱯᱮ‌ ᱜᱮ ᱟᱯᱮ ᱥᱮᱫ ᱚᱠᱟ ᱞᱮᱠᱟ?
ᱟᱞᱮᱥᱮᱫ ᱦᱚᱸ ᱚᱱᱠᱟ ᱢᱚᱬᱮ ᱫᱤᱱ ᱜᱮᱞᱮ ᱢᱟᱱᱟᱣᱟ᱾
ᱟᱪᱪᱷᱟ, ᱚᱱᱟ ᱵᱟᱦᱟ ᱛᱤᱱᱟᱹᱜ ᱫᱤᱱ ᱨᱮᱭᱟᱜ ᱯᱮ ᱢᱟᱱᱟᱣᱟ᱾
ᱦᱮ ᱵᱟᱦᱟ ᱫᱚ ᱯᱮ ᱫᱤᱱ᱾ ᱟᱯᱮ?
ᱟᱞᱮᱥᱮᱫ ᱦᱚᱸ ᱯᱮ ᱫᱤᱱ ᱨᱮᱭᱟᱜ ᱜᱮ ᱵᱟᱦᱟ ᱫᱚᱠᱚ ᱢᱟᱱᱟᱣᱟ᱾
ᱦᱮᱸ᱾ ᱟᱨ ᱤᱭᱟᱹ ᱢᱤᱫᱴᱮᱱ ᱤᱭᱟᱹᱧ ᱠᱩᱞᱤᱭ ᱢᱮᱭᱟ ᱦᱳᱭ?
ᱦᱩᱸ,
ᱚᱱᱟ ᱯᱚᱨᱚᱵᱽ ᱠᱷᱚᱱ ᱫᱚ ᱮᱴᱟᱜ-ᱟ ᱡᱮ ᱯᱤᱞᱪᱩ ᱦᱟᱲᱟᱢ ᱯᱤᱞᱪᱩ ᱵᱩᱰᱷᱤ ᱟᱡᱚᱢ ᱠᱟᱜ ᱠᱤᱱ ᱛᱚ?
ᱦᱮ ᱟᱡᱚᱢ ᱵᱟᱲᱟ ᱦᱩᱭ ᱠᱟᱱᱟ ᱟᱡᱚᱢ ᱠᱟᱹᱫᱟᱹᱧ ᱵᱟᱲᱟᱭᱟᱹᱧ ᱠᱚᱢ ᱵᱮᱥᱤ᱾
ᱩᱱᱠᱤᱱ ᱫᱚ ᱩᱱᱠᱤᱱ ᱫᱚ ᱢᱟᱱᱮ ᱚᱠᱚᱭ ᱠᱟᱱᱟ ᱠᱤ ᱩᱱᱠᱤᱱᱟᱜ ᱩᱯᱨᱩᱢ ᱠᱚ?
ᱩᱯᱨᱩᱢ ᱫᱚ ᱩᱱᱩᱠᱤᱱᱟᱜ᱾ ᱦᱟᱯᱲᱟᱢ ᱠᱚᱣᱟᱜ ᱠᱟᱛᱷᱟ ᱞᱮᱠᱟᱛᱮ ᱡᱮ ᱩᱱᱠᱤᱱ ᱫᱚ ᱢᱟᱨᱮ ᱦᱟᱯᱲᱟᱢ ᱠᱤᱱ ᱩᱱᱠᱤᱱ ᱚᱸᱰᱮ ᱠᱷᱚᱱᱟᱜ ᱜᱮ ᱢᱟᱹᱱᱢᱤ ᱠᱚ ᱥᱤᱨᱡᱟᱹᱣ ᱟᱠᱟᱱᱟ᱾
ᱟᱻ
ᱚᱱᱠᱟᱱᱟᱜ ᱠᱟᱛᱷᱟ ᱠᱚ ᱢᱮᱱ ᱟᱠᱟᱜ-ᱟ᱾
ᱦᱳᱭ ᱦᱳᱭ ᱟᱨ ᱛᱟᱦᱚᱞᱮ ᱩᱱᱠᱤᱱ ᱨᱮᱱ ᱜᱤᱫᱽᱨᱟᱹ ᱠᱚᱣᱟᱜ ᱧᱩᱛᱩᱢ᱾
ᱚᱱᱠᱟᱱᱟᱜ ᱵᱟᱲᱟᱭ ᱠᱚᱫᱚ ᱵᱟᱹᱱᱩᱜ ᱠᱟᱜ ᱛᱟᱹᱠᱤᱱᱟ ᱩᱱᱠᱩᱣᱟᱜ ᱜᱤᱫᱽᱨᱟᱹ ᱠᱚᱣᱟᱜ ᱧᱩᱛᱩᱢ ᱠᱚᱫᱚ᱾ ᱟᱯᱮ ᱜᱮᱯᱮ ᱵᱟᱲᱟᱭ ᱠᱷᱟᱱ ᱫᱚ, ᱠᱟᱹᱴᱤᱡ ᱞᱟᱹᱭ ᱟᱸᱡᱚᱢ ᱟᱞᱮ ᱯᱮ᱾
ᱮᱸ, ᱟᱞᱮ ᱚᱱᱠᱟᱫᱚ ᱵᱟᱝ ᱵᱟᱲᱟᱭᱟ, ᱤᱭᱟᱹ ᱛᱚᱢ ᱵᱟᱲᱟᱭᱟ ᱛᱤᱱᱟᱹᱜ ᱜᱟᱱ ᱢᱟᱱᱮ ᱜᱤᱫᱽᱨᱟᱹ ᱠᱩ ᱛᱟᱦᱮ ᱠᱟᱱ ᱛᱟᱹᱠᱤᱱᱟ, ᱠᱚᱲᱟ ᱜᱤᱫᱽᱨᱟᱹ ᱛᱤᱱᱟᱹᱜ, ᱠᱩᱲᱤ ᱜᱤᱫᱽᱨᱟᱹ ᱛᱤᱱᱟᱹᱜ ᱜᱟᱱ᱾
ᱠᱚᱲᱟ ᱜᱤᱫᱽᱨᱟᱹ, ᱠᱩᱲᱤ ᱜᱤᱫᱽᱨᱟᱹ ᱚᱱᱟ ᱫᱚ ᱵᱟᱲᱟᱭ ᱦᱮᱱᱟᱜᱼᱟ, ᱛᱤᱱᱟᱹᱜ ᱜᱟᱱ ᱠᱚ ᱛᱟᱦᱮ ᱠᱟᱱᱟ᱾
ᱟᱨ ᱢᱤᱜ ᱵᱟᱨᱟᱭᱟ ᱧᱩᱛᱩᱢ ᱦᱚᱸ, ᱢᱟᱱᱮ ᱢᱤᱫ ᱜᱮᱭᱟ ᱧᱩᱛᱩᱢ ᱵᱟᱨᱭᱟ ᱧᱩᱛᱩᱢ?
ᱦᱮᱸ ᱚᱱᱠᱟ ᱫᱤᱥᱟᱹ ᱫᱚ, ᱵᱟᱹᱱᱩᱜ ᱠᱟᱜᱼᱟ, ᱟᱫᱚ ᱛᱟᱞᱦᱮ ᱟᱹᱵᱤᱱ ᱫᱚ ᱰᱟᱹᱜᱽᱣᱟᱹ ᱜᱮᱭᱟᱵᱤᱱ ᱥᱮ, ᱵᱟᱯᱞᱟᱣ ᱠᱟᱱᱟ ᱵᱤᱱ?
ᱚ ᱦᱮᱸ ᱵᱟᱯᱞᱟ ᱦᱳᱭ ᱠᱟᱱᱟ, ᱢᱚᱬᱮ ᱥᱮᱨᱢᱟ ᱜᱟᱱ ᱦᱳᱭᱱᱟ, ᱵᱟᱯᱞᱟ ᱵᱟᱲᱟ ᱠᱟᱛᱮᱜ᱾
ᱦᱩᱸ, ᱟᱪᱪᱷᱟ᱾ ᱦᱮ ᱰᱟᱹᱜᱩᱣᱟᱹ ᱜᱮᱭᱟ, ᱟᱨ ᱵᱟᱹᱦᱩ ᱠᱚ ᱵᱟᱹᱧ ᱧᱟᱢᱮᱫ ᱠᱚᱣᱟ᱾
ᱚ ᱵᱟᱵᱟ ᱪᱮᱜ ᱮᱢ ᱪᱮᱠᱟᱭᱫᱟ, ᱱᱚᱣᱟ ᱰᱟᱹᱜᱩᱣᱟᱹ ᱛᱤᱱ ᱠᱷᱚᱱ ᱛᱟᱦᱮᱸᱱᱟ, ᱛᱟᱦᱚᱞᱮ ᱩᱢᱮᱨ ᱫᱚ ᱛᱤᱱᱟᱹᱜ ᱜᱟᱱ ᱦᱳᱭᱳᱜ ᱛᱟᱵᱤᱱᱟ?
ᱵᱤᱥᱤ ᱫᱚ ᱵᱟᱝ ᱦᱳᱭᱳᱜ-ᱟ, ᱱᱚᱜᱼᱚᱭ ᱠᱚᱢ ᱧᱚᱜ ᱜᱮ᱾ ᱵᱟᱹᱦᱩ ᱟᱹᱜᱩ ᱞᱮᱠᱟ ᱫᱚ, ᱜᱟᱱ ᱠᱟᱱ ᱛᱟᱹᱞᱤᱧᱟ᱾
ᱛᱟᱦᱟᱞᱮ ᱟᱫᱚ ᱪᱮᱜ ᱵᱤᱱ ᱛᱟᱸᱜᱤᱠᱟᱫᱟ, ᱪᱮᱫ ᱞᱟᱜᱤᱜ ᱵᱤᱱ ᱛᱟᱸᱜᱤᱣᱠᱟᱫᱟ᱾
ᱮᱢ, ᱵᱟᱹᱦᱩ ᱜᱮᱛᱚ, ᱵᱟᱠᱚ ᱮᱢᱟᱞᱤᱧ ᱠᱟᱱᱟ ᱥᱮ᱾
ᱪᱮᱫᱟᱜ ᱵᱟᱠᱚ ᱮᱢᱚᱜ ᱠᱟᱱᱟ, ᱩᱱᱟᱹᱜ ᱦᱮᱨᱳ ᱠᱚᱲᱟ?
ᱮᱸ, ᱢᱮᱱᱮᱜᱼᱟ ᱠᱚ ᱚᱠᱟᱨᱮᱱ ᱵᱟᱹᱦᱩ, ᱴᱟᱴᱠᱟ ᱜᱮᱢ ᱟᱹᱜᱩ ᱠᱚᱣᱟ᱾
ᱦᱮᱸ ᱟᱫᱚ ᱵᱟᱦᱩ ᱫᱚ ᱵᱟᱢ ᱟᱹᱜᱩ ᱠᱚᱣᱟ, ᱟᱫᱚ ᱠᱩᱲᱤ ᱜᱮᱢ ᱟᱹᱜᱩ ᱠᱚᱣᱟ, ᱰᱟᱹᱝᱜᱩᱣᱟᱹ ᱠᱩᱲᱤ ᱜᱮ, ᱧᱮᱞ ᱧᱮᱯᱮᱞ ᱠᱟᱛᱮ, ᱦᱮ ᱛᱟᱦᱚᱞᱮ ᱛᱤᱥ ᱠᱚᱛᱮᱢ ᱜᱚᱴᱟᱣ ᱠᱟᱫᱟ, ᱵᱟᱯᱞᱟ ᱠᱚᱫᱚ?
ᱟᱫᱚ ᱧᱟᱢ ᱞᱮᱠᱚ ᱠᱷᱟᱱ ᱜᱮ, ᱵᱟᱜᱟᱣ ᱟᱜᱩ ᱠᱚ ᱦᱳᱭᱳᱜᱼᱟ᱾
ᱟᱸ,
ᱧᱟᱢ ᱜᱮ ᱵᱟᱹᱠᱤ ᱫᱚ ᱠᱟᱱᱟ᱾
ᱦᱩᱸ, ᱛᱟᱦᱚᱞᱮ ᱨᱟᱭᱵᱟᱨᱟᱢ ᱦᱳᱭᱳᱜᱼᱟ, ᱥᱮ ᱪᱮᱜ?
ᱦᱮ ᱨᱟᱭᱵᱟᱨ ᱞᱮᱠᱷᱟᱱ ᱦᱚᱸ ᱛᱚ ᱱᱟᱯᱟᱭᱚᱜ ᱜᱮᱭᱟ, ᱠᱟᱹᱢᱤ ᱜᱮ ᱥᱩᱵᱤᱫᱷᱟᱜᱼᱟ᱾
ᱢᱤᱫᱴᱮᱡ ᱢᱮᱱᱟᱭ ᱠᱟᱫᱮᱭᱟ, ᱟᱞᱮ ᱥᱮᱜᱨᱮ, ᱢᱤᱫᱴᱮᱡ ᱠᱩᱲᱤ ᱜᱤᱫᱽᱨᱟᱹ ᱫᱚ, ᱢᱟᱱᱮ ᱢᱚᱸᱡᱽ ᱜᱮᱭᱟᱭ ᱦᱮᱸ
ᱩᱸ᱾
ᱢᱮᱱᱠᱷᱟᱱ ᱟᱫᱚ ᱢᱤᱫᱴᱤᱡ ᱠᱟᱹᱴᱤᱡ ᱥᱚᱢᱚᱥᱥᱟ ᱢᱮᱱᱟᱜᱼᱟ
ᱥᱚᱢᱚᱥᱥᱟ ᱫᱚ ᱚᱠᱟᱞᱮᱠᱟ
ᱥᱚᱢᱚᱥᱥᱟ ᱫᱚ ᱦᱩᱭᱩᱜ ᱠᱟᱱᱟ ᱡᱟᱸᱜᱟ ᱵᱟᱱᱟᱨ ᱡᱟᱸᱜ
ᱟᱸᱡᱚᱢ ᱫᱟ ᱦᱮᱞᱳ
ᱩᱸᱦᱩ
ᱢᱟᱱᱮ ᱡᱟᱸᱜᱟ ᱵᱟᱹᱱᱩᱜ ᱠᱟᱜ ᱛᱟᱭᱟ ᱵᱟᱺᱰᱤᱡ ᱜᱮᱛᱟᱭᱟ ᱢᱟᱱᱮ ᱠᱟᱹᱴᱤᱡ ᱠᱷᱚᱡ ᱜᱮ
ᱦᱮᱸ ᱡᱟᱸᱜᱟ ᱫᱚ ᱵᱟᱝ ᱞᱟᱜᱟᱜᱼᱟ ᱡᱟᱸᱜᱟ ᱫᱚ ᱵᱟᱹᱦᱩ ᱞᱟᱹᱜᱤᱫ ᱫᱚ ᱡᱟᱸᱜᱟ ᱫᱚᱢ ᱪᱤᱠᱟᱹᱭᱟ ᱵᱤᱱᱟᱹ ᱡᱟᱸᱜᱟ ᱠᱚᱦᱚᱸ ᱜᱟᱱᱚᱜ ᱜᱮᱭᱟ
ᱚ ᱟᱫᱚ ᱵᱟᱝ ᱩᱱᱠᱩ ᱫᱚ ᱵᱷᱟᱠ ᱴᱷᱤᱠ ᱜᱮᱭᱟ ᱠᱩ ᱢᱟᱱᱮ ᱡᱩᱫᱤ ᱟᱢ ᱡᱩᱫᱤᱢ ᱢᱮᱱ ᱠᱷᱟᱡ ᱵᱟᱯᱞᱟ ᱠᱩ ᱛᱟᱦᱞᱮ ᱜᱚᱲᱚ ᱥᱚᱯᱚᱦᱚᱫ ᱵᱷᱟᱜᱤ ᱜᱮ ᱧᱟᱢᱚᱜᱼᱟ
ᱦᱮᱸ ᱚᱱᱠᱟᱱ ᱨᱮᱦᱚᱸᱜᱟᱱᱚᱜ ᱜᱮᱭᱟ
ᱚ ᱦᱮᱸ ᱛᱟᱦᱞᱮ ᱜᱚᱞᱯᱚ ᱠᱚ ᱢᱟᱲᱟᱝ ᱥᱮᱫ ᱥᱮᱱᱚᱜ ᱦᱩᱭᱩᱜᱼᱟ ᱤᱫᱤ ᱦᱩᱭᱩᱜᱼᱟ ᱦᱩᱸ
ᱛᱟᱦᱞᱮ ᱜᱤᱫᱽᱨᱟᱹ ᱯᱤᱫᱽᱨᱟᱹ ᱛᱤᱱᱟᱹᱜ ᱢᱟᱨᱟᱝ ᱠᱚ ᱦᱟᱨᱟᱣ ᱠᱟᱱᱟ
ᱦᱮᱸ ᱦᱟᱨᱟᱣ ᱠᱟᱱᱟ ᱠᱩ
ᱞᱟᱹᱭ ᱫᱟᱞᱤᱧ ᱜᱤᱫᱽᱨᱟᱹ ᱠᱚ ᱛᱤᱱᱟᱹᱜ ᱜᱟᱱ ᱠᱚ ᱛᱤᱱᱟᱹᱜ ᱜᱟᱱ ᱠᱚ ᱦᱟᱨᱟᱣ ᱠᱟᱱᱟ ᱛᱤᱱᱟᱹᱜ ᱢᱟᱨᱟᱝ ᱜᱟᱱ
ᱦᱟᱨᱟᱣ ᱟᱠᱟᱱ ᱜᱮᱭᱟ ᱠᱚ ᱯᱮᱭᱟ ᱜᱤᱫᱽᱨᱟᱹ ᱢᱮᱱᱟᱜ ᱠᱚᱣᱟ
ᱦ ᱡᱚᱛᱚᱜ ᱜᱮ ᱢᱟᱹᱭ ᱥᱮ ᱵᱟᱹᱵᱩ ᱛᱟᱠᱚ ᱛᱤᱱᱟᱹᱜ ᱜᱟᱱ
ᱦᱮᱸ ᱡᱚᱛᱚ ᱜᱮᱭᱟ ᱢᱟᱹᱭ ᱠᱟᱱᱟ ᱠᱚ
ᱦᱩᱸ
ᱦᱳᱭ
ᱟᱹᱰᱤ ᱵᱷᱟᱹᱜᱤ ᱪᱟᱸᱫᱳ ᱵᱚᱸᱜᱟ ᱟᱹᱵᱤᱱ ᱜᱮᱭ ᱠᱚᱭᱚᱜ ᱠᱟᱜ ᱵᱤᱱᱟ
ᱦᱳᱭ
ᱟᱨ ᱩᱱᱠᱩ ᱠᱟᱛᱞᱮᱡ ᱯᱟᱲᱦᱟᱣ ᱵᱟᱲᱟᱜ ᱠᱟᱱᱟ ᱠᱚᱥᱪᱮᱫ ᱤᱥᱠᱩᱞ ᱠᱚᱨᱮ
ᱮ ᱦᱮᱸ ᱢᱤᱫᱴᱮᱡ ᱫᱚ ᱤᱥᱠᱩᱞ ᱨᱮ
ᱟᱨ ᱢᱤᱫᱴᱮᱡ ᱫᱚ ᱚᱱᱟ ᱤᱭᱟᱹ ᱨᱮᱜᱮ ᱢᱮᱱᱟᱭᱟ ᱠᱟᱹᱴᱤᱡ ᱤᱥᱠᱩᱞ ᱨᱮ ᱟᱨ ᱢᱤᱫᱴᱮᱡ ᱫᱚ ᱦᱚᱚᱵᱚᱨ ᱨᱮ
ᱦᱩᱸ
ᱦᱳᱭ
ᱩᱸᱦᱩᱸᱜ ᱛᱟᱦᱚᱞᱮ ᱟᱢ ᱟᱨ ᱤᱭᱟᱹ ᱚᱞᱚᱜ ᱯᱟᱲᱦᱟᱣ ᱠᱚᱫᱚ ᱛᱤᱢᱤᱱ ᱥᱟᱺᱜᱤᱧ
ᱚᱞᱚᱜ ᱯᱟᱲᱦᱟᱜ ᱫᱚ ᱯᱟᱲᱦᱟᱣ ᱦᱩᱭ ᱞᱮᱱ ᱜᱮᱭᱟ ᱠᱚᱞᱮᱡᱽ ᱠᱚᱨᱮ ᱟᱨ ᱵᱟᱹᱜᱤ ᱵᱟᱲᱟ ᱦᱩᱭᱱᱟ ᱟᱫᱚ
ᱚ
ᱟᱱᱟᱴ ᱠᱚ ᱠᱷᱟᱹᱛᱤᱨ ᱜᱮ
ᱚᱦᱚᱸ ᱟᱫᱚ ᱚᱱᱟ ᱦᱚᱸ ᱠᱟᱱ ᱜᱮᱭᱟ ᱥᱚᱢᱚᱥᱥᱟ ᱠᱚ ᱛᱟᱦᱮᱱ ᱜᱮᱭᱟ
ᱛᱟᱦᱚᱸ ᱟᱵᱮᱱᱟᱜ ᱤᱪᱪᱷᱟᱹ ᱫᱚᱚ ᱛᱟᱦᱮᱸ ᱠᱟᱱᱟ ᱥᱮ ᱵᱟᱝ ᱥᱮ ᱪᱮᱫ ᱠᱟ ᱵᱟᱜᱤ ᱨᱮᱱᱟᱜ ᱫᱚ
ᱤᱪᱪᱷᱟᱹ ᱦᱚᱸ ᱫᱚᱢᱮ ᱫᱚ ᱵᱟᱝ ᱛᱟᱦᱮᱸᱠᱟᱱᱟ ᱟᱫᱚ ᱢᱟ ᱟᱱᱟᱴ ᱦᱚᱸ ᱦᱩᱭᱩᱜ ᱠᱟᱱ ᱜᱮᱭᱟ ᱚᱱᱟ ᱠᱷᱟᱹᱛᱤᱨ ᱜᱮ ᱵᱟᱹᱜᱤ ᱦᱩᱭᱱᱟ ᱤᱪᱪᱷᱟᱹ ᱠᱚᱦᱚᱸ ᱪᱟᱵᱟ ᱦᱤᱡᱩᱜ ᱠᱟᱱᱟ
ᱚᱻᱻ ᱯᱟᱲᱦᱟᱣ ᱠᱚᱫᱚ ᱞᱟᱹᱠᱛᱤ ᱠᱟᱱᱟ ᱯᱟᱲᱦᱟᱣ ᱠᱚᱫᱚ ᱢᱟ ᱱᱟᱯᱟᱭ ᱛᱮᱜᱮ ᱯᱟᱲᱦᱟᱣ ᱦᱩᱭᱩᱜᱼᱟ᱾
ᱦᱩᱸ ᱩᱦᱩ
ᱫᱤᱭᱮ ᱛᱤᱱᱟᱹᱜ ᱫᱤᱱ ᱛᱤᱱᱟᱹᱜ ᱫᱤᱱ ᱞᱟᱦᱟ ᱵᱟᱜᱤᱭᱟᱹᱶ ᱠᱟᱫᱟᱢ
ᱦᱩᱭᱱᱟ ᱚᱱᱟ ᱞᱟᱦᱟ ᱥᱮᱨᱢᱟ ᱜᱤᱧ ᱵᱟᱹᱜᱤ ᱠᱮᱫᱟ
ᱟᱸ
ᱚᱱᱟ ᱫᱚ ᱟᱵᱤᱱᱟᱜ ᱛᱤᱱᱟᱹᱜ ᱜᱟᱱ ᱵᱤᱱ ᱯᱟᱲᱦᱟᱣ ᱞᱮᱱᱟ ᱥᱮ ᱵᱟᱝ ᱯᱟᱲᱦᱟᱣ ᱫᱚ ᱵᱟᱹᱦᱩ ᱜᱮ ᱞᱟᱦᱟ ᱛᱮᱵᱤᱱ ᱟᱹᱜᱩ ᱠᱮᱫ ᱠᱚᱣᱟ᱾
ᱵᱟᱝ ᱟᱹᱞᱤᱧ ᱫᱚ ᱯᱟᱲᱦᱟᱣ ᱯᱟᱲᱦᱟᱣ ᱛᱮᱜᱮ ᱠᱚᱞᱮᱡᱽ ᱨᱮᱜᱮ ᱢᱤᱫᱴᱮᱡ ᱚᱱᱠᱟ ᱧᱟᱯᱟ ᱧᱟᱢ ᱦᱩᱭ ᱠᱟᱱ ᱛᱟᱦᱮᱸᱱᱟ᱾ ᱮ ᱯᱳᱨ ᱯᱳᱨ ᱪᱤᱠᱟᱹᱭᱟᱢ ᱟᱹᱞᱤᱧ ᱛᱮᱜᱮ ᱧᱟᱯᱟᱢ ᱠᱟᱛᱮᱮᱫ ᱟᱫᱚ ᱚᱸᱰᱮ ᱠᱷᱚᱡ ᱜᱮᱞᱤᱧ ᱵᱟᱯᱞᱟ ᱟᱠᱟᱱᱟ᱾
ᱦᱩᱸ- ᱦᱩᱸ ᱟᱪᱪᱷᱟ᱾
ᱦᱮᱸ
ᱛᱟᱦᱚᱞᱮ ᱜᱤᱛᱽᱨᱟᱹ ᱠᱚᱢᱟᱛᱚᱠᱚ ᱦᱟᱨᱟᱜ ᱠᱟᱱᱟ᱾
ᱦᱳᱭ
ᱪᱮᱫᱠᱟᱢ ᱚᱠᱟ ᱞᱮᱠᱟᱱ ᱵᱤᱱ ᱤᱭᱟᱹ ᱠᱚᱣᱟ᱾
ᱯᱟᱲᱦᱟᱣ ᱵᱟᱲᱟ ᱦᱚᱪᱚ ᱠᱚᱵᱮᱱ ᱢᱚᱸᱡᱽ ᱧᱚᱜ ᱛᱮ᱾
ᱟ ᱦᱳᱭ ᱯᱟᱲᱦᱟᱣ ᱫᱚᱠᱚ ᱯᱟᱲᱦᱟᱜ ᱠᱟᱱ ᱜᱮᱭᱟ᱾ ᱟᱫᱚ ᱠᱟᱹᱴᱤᱡ ᱤᱡ ᱫᱚ ᱨᱚᱲ ᱜᱮᱛᱚ ᱵᱟᱭ ᱥᱮᱨᱟᱣ ᱠᱟᱫᱟ᱾
ᱩᱱᱤ ᱫᱚ ᱦᱟᱨᱟ ᱧᱚᱜ ᱦᱚᱪᱚᱟᱭ ᱵᱤᱱ, ᱛᱟᱨᱯᱚᱨᱮ ᱡᱟᱦᱟᱸᱭ ᱠᱚ ᱦᱟᱨᱟᱜ ᱠᱟᱱᱟ ᱩᱱᱠᱩ ᱠᱚ ᱞᱟᱦᱟ ᱯᱟᱲᱟᱜ ᱥᱮᱬᱟ ᱦᱚᱪᱚ ᱠᱚ ᱵᱤᱱ᱾
ᱦᱳᱭ ᱞᱟᱹᱴᱷᱩᱭᱤᱡ ᱢᱟᱹᱭ ᱫᱚ ᱤᱥᱠᱩᱞᱮ ᱥᱮᱱᱚᱜ ᱠᱟᱱᱟ ᱛᱚ᱾ᱩᱱᱤ ᱫᱚ ᱯᱟᱲᱦᱟᱣ ᱨᱮᱱᱟᱜ ᱫᱚ ᱟᱹᱰᱤ ᱡᱳᱨ ᱢᱮᱱᱟᱜ ᱛᱟᱭᱟ ᱯᱟᱲᱦᱟᱣ ᱥᱮᱫ ᱫᱚ᱾
ᱦᱮᱸ ᱨᱟᱹᱥᱠᱟᱹ ᱜᱮ ᱥᱟ ᱨᱟᱹᱥᱠᱟᱹ ᱮᱢᱟᱭ ᱵᱤᱱ ᱪᱮ ᱯᱟᱲᱦᱟᱣ ᱨᱮ᱾ ᱡᱮ ᱯᱟᱲᱦᱟᱣ ᱫᱚ ᱠᱷᱩᱵ ᱵᱷᱟᱜᱮ ᱧᱚᱜ
ᱦᱳᱭ ᱵᱟᱝ ᱱᱚᱣᱟ ᱡᱩᱜᱽ ᱨᱮᱫᱚ ᱯᱟᱲᱦᱟᱣ ᱠᱚᱫᱚ ᱞᱟᱹᱠᱛᱤ ᱠᱟᱱ ᱜᱮᱭᱟ᱾ ᱚᱱᱮ ᱚᱞᱚᱜ ᱯᱟᱲᱦᱟᱜ ᱵᱟᱝ ᱵᱟᱝ ᱯᱟᱲᱟ ᱞᱮᱠᱷᱟᱡ ᱢᱟᱱᱮ ᱠᱟᱢ ᱠᱟᱲᱟ ᱢᱟᱹᱱᱢᱤ ᱞᱮᱠᱟᱢ ᱛᱟᱦᱮᱱᱟ᱾
ᱮᱠᱫᱚᱢ ᱚᱱᱟ ᱠᱟᱱ ᱜᱮᱭᱟ᱾ ᱨᱟᱥᱛᱟ ᱵᱟᱢ ᱧᱮᱞ ᱧᱟᱢ ᱢᱟ᱾ ᱧᱩᱛᱨᱮ ᱦᱟᱛᱲᱟᱹᱣ ᱵᱟᱲᱟᱭ ᱦᱩᱭᱩᱜᱼᱟ᱾
ᱦᱳᱭᱻ ᱟᱨ ᱫᱤᱭᱮ ᱛᱟᱦᱚᱞᱮ ᱟᱯᱮ ᱟᱯᱮ ᱫᱤᱥᱚᱢ ᱫᱚ ᱚᱠᱟ ᱥᱮᱫ?
ᱟᱞᱮ ᱫᱚ ᱱᱚᱣᱟ ᱳᱭᱮᱥᱴ ᱵᱮᱝᱜᱚᱞ ᱨᱮᱭᱟᱜ ᱵᱟᱸᱠᱩᱲᱟ ᱰᱤᱥᱴᱤᱠ᱾
ᱚ ᱟᱞᱮ ᱦᱚᱸ ᱵᱟᱸᱠᱩᱲᱟ ᱜᱮ ᱚᱭᱮᱥᱴ ᱵᱮᱝᱜᱚᱞ ᱨᱮᱱᱟᱜ ᱜᱮ᱾
ᱟᱸ ᱟᱪᱪᱷᱟ᱾
ᱦᱚᱭ
ᱚᱠᱟ ᱥᱮᱫ ᱨᱮ ᱚᱱᱟ ᱫᱚ?
ᱟ ᱱᱟ ᱚ ᱛᱳᱚᱨ ᱱᱟᱠᱷᱟ᱾
ᱦᱩᱸᱻ
ᱚᱱᱟ ᱵᱟᱸᱠᱩᱲᱟ ᱨᱮᱱᱟᱜ ᱪᱮᱛᱟᱱ ᱱᱟᱠᱷᱟ᱾ ᱩᱛᱛᱚᱨ ᱱᱟᱠᱷᱟ ᱚᱱᱟ ᱮᱠᱫᱚᱢ ᱫᱷᱟᱨᱮ ᱨᱮ᱾
ᱦᱩᱸᱻ
ᱟᱨ ᱚᱠᱛᱚ ᱠᱚᱦᱚᱸ ᱛᱚ ᱦᱩᱭᱱᱟ᱾ ᱛᱟᱦᱚᱞᱮ ᱱᱤᱝᱠᱟᱹ ᱜᱮ ᱜᱚᱞᱯᱚ ᱦᱩᱭᱩᱜᱼᱟ᱾
ᱦᱮᱸ ᱚᱠᱛᱚ ᱠᱚᱦᱚᱸ ᱦᱩᱭᱱᱟ᱾ ᱤᱱᱠᱟᱹ ᱜᱮᱞᱟᱝ ᱨᱚᱯᱚᱲᱚᱜᱼᱟ᱾
ᱦᱮᱸ ᱟᱨ ᱡᱟᱦᱟᱱᱟᱜ ᱠᱚ ᱚᱱᱮ ᱫᱚ ᱪᱮᱫ ᱤᱧ ᱞᱟᱹᱭᱟ ᱡᱟᱦᱟᱱᱢ ᱞᱟᱹᱭ ᱠᱷᱟᱱ?